ᱦᱮᱸ ᱡᱚᱦᱟᱨ,
ᱦᱮᱸ ᱡᱚᱦᱟᱨ ᱜᱮ ᱜᱚᱝᱠᱮ ᱟᱸᱡᱚᱢ ᱴᱷᱤᱠᱟᱹᱜ ᱠᱟᱱᱟ ᱨᱚᱲ ᱟᱹᱞᱤᱧᱟᱜ?
ᱦᱮᱸ ᱟᱸᱡᱚᱢᱚᱜ ᱠᱟᱱᱟ ᱟᱹᱞᱤᱧ
ᱦᱮᱸ ᱜᱚᱢᱠᱮ ᱟᱵᱤᱱᱟᱜ ᱦᱚᱸ ᱟᱸᱡᱚᱢᱚᱜ ᱠᱟᱱ ᱜᱮᱭᱟ᱾ ᱜᱚᱝᱠᱮ ᱟᱯᱮ ᱥᱮᱫ ᱫᱚ ᱦᱟᱴ ᱠᱚ ᱦᱩᱭ ᱵᱟᱲᱟᱜ ᱜᱮᱭᱟ ᱥᱮ ᱵᱟᱝ?
ᱦᱮᱸ ᱜᱚᱝᱠᱮ ᱟᱞᱮ ᱥᱮᱫ ᱫᱚ ᱦᱟᱴ ᱠᱚᱫᱚ ᱦᱩᱭᱩᱜ ᱜᱮᱭᱟ᱾
ᱜᱚᱢᱠᱮ ᱦᱟᱴ ᱠᱚᱨᱮ ᱪᱮᱫ ᱠᱚ ᱧᱟᱢᱚᱜ ᱜᱮ ᱛᱟᱵᱚᱱᱟ?
ᱦᱟᱴ ᱠᱚᱨᱮ ᱫᱚ ᱡᱚᱛᱚ ᱨᱚᱠᱚᱢ ᱟᱱᱟᱡᱽ ᱥᱚᱵᱡᱤ ᱡᱟᱦᱟᱸ ᱥᱚᱵᱽᱡᱤ ᱠᱚ ᱧᱟᱢᱚᱜᱼᱟ ᱡᱟᱦᱟᱸ ᱵᱮᱸᱜᱟᱲ ᱛᱟᱢ ᱨᱟᱥᱤᱭᱟᱹ ᱵᱮᱸᱜᱟᱲ ᱠᱚ ᱛᱩᱢᱟᱨ ᱡᱷᱤᱸᱜᱟᱹ ᱠᱚ ᱴᱮᱢᱟᱴᱳᱚᱨ ᱠᱚ,
ᱜᱚᱝᱠᱮ ᱦᱟᱴ ᱨᱮᱱ ᱦᱟᱯᱛᱟ ᱨᱮ ᱛᱤᱱᱟᱹᱜ ᱵᱟᱨ ᱦᱟᱴ ᱦᱩᱭᱩᱜ ᱜᱮᱛᱟ ᱯᱮᱭᱟ ᱜᱚᱝᱠᱮ?
ᱟᱞᱮ ᱫᱚ ᱥᱚᱯᱛᱟᱦᱚ ᱨᱮᱫᱚ ᱦᱟᱸᱜ ᱢᱤᱫ ᱡᱟᱭᱜᱟ ᱨᱮᱜᱮ ᱢᱤᱫᱴᱟᱝ ᱜᱮ ᱦᱩᱭᱩᱜᱼᱟ᱾ ᱟᱫᱚ ᱜᱚᱴᱟ ᱜᱮ ᱦᱩᱭᱩᱜ ᱛᱟᱞᱮᱭᱟ ᱛᱚ ᱦᱟᱜ, ᱚ
ᱟᱞᱮ ᱱᱚᱛᱮ ᱦᱚᱸ ᱜᱚᱝᱠᱮ ᱦᱟᱴ ᱠᱚ ᱦᱩᱭᱩᱜ ᱜᱮᱭᱟ ᱪᱟᱞᱟᱣ ᱵᱟᱲᱟ ᱦᱩᱭᱩᱜ ᱜᱮᱭᱟ ᱦᱟᱯᱛᱟ ᱨᱮ᱾ ᱢᱤᱫ ᱫᱷᱟᱣ ᱥᱟᱱᱟᱢ ᱞᱮᱠᱟᱱᱟᱜ ᱡᱤᱱᱤᱥ ᱜᱮ ᱧᱟᱢᱚᱜᱼᱟ ᱦᱟᱜ ᱡᱩᱛᱟᱹ ᱠᱚ ᱥᱚᱵᱡᱤ ᱠᱚ᱾ ᱞᱟᱰᱩ ᱠᱚ᱾
ᱢᱟᱨᱟᱝ ᱜᱮ ᱦᱟᱴ ᱦᱟᱴ ᱠᱚᱫᱚ ᱢᱟᱨᱟᱝ ᱜᱮᱛᱟ ᱯᱮᱭᱟ?
ᱦᱮᱸ ᱢᱟᱨᱟᱝ ᱜᱮᱛᱟ ᱞᱮᱭᱟ᱾
ᱟᱪᱪᱷᱟ᱾ ᱟᱞᱮ ᱱᱚᱛᱮ ᱫᱚ ᱦᱟᱸᱜ ᱚᱱᱠᱟ ᱢᱟᱨᱟᱝ ᱦᱟᱴ ᱠᱚᱫᱚ ᱵᱟᱹᱱᱩᱜᱼᱟ᱾ ᱟᱨᱠᱤ ᱚᱱᱟ ᱥᱚᱵᱡᱤ ᱢᱚᱥᱞᱟᱯᱟᱹᱛᱤ ᱵᱟᱡᱟᱨ ᱠᱚ ᱟᱨᱠᱤ ᱡᱟᱦᱟ ᱟᱱᱟᱡᱽ ᱠᱚ᱾ ᱩᱛᱩ ᱠᱚ ᱟᱹᱜᱩ ᱚᱱᱟ ᱠᱚ ᱟᱥᱠᱤ ᱩᱛᱩ ᱠᱚᱦᱚᱸ ᱧᱟᱢᱚᱜᱼᱟ ᱟᱨᱠᱤ᱾ ᱦᱮᱞᱳ ᱜᱚᱝᱠᱮ᱾ ᱦᱮᱞᱳ᱾ ᱞᱟᱹᱭ ᱫᱟᱞᱤᱧ ᱟᱸᱡᱚᱢ ᱫᱟ ᱵᱤᱱ? ᱟᱸᱡᱚᱢ ᱴᱷᱤᱠᱟᱭ ᱫᱟᱵᱤᱱ? ᱦᱮᱞᱳ ᱜᱚᱝᱠᱮ ᱾ ᱟᱵᱤᱱ ᱫᱚ ᱪᱮᱫ ᱵᱤᱱ ᱱᱪᱤᱠᱟᱭᱫᱟ ᱱᱤᱛᱚᱜ ᱫᱚ ᱵᱟᱵᱮᱱ ᱨᱚᱨ ᱠᱟᱱ ᱫᱚᱜᱚ? ᱡᱩᱫᱤ ᱵᱤᱱ ᱟᱸᱡᱚᱢ ᱴᱷᱤᱠᱟᱹᱭᱮᱫ ᱠᱷᱟᱱ ᱨᱚᱲ ᱵᱤᱱ᱾